ᱦᱳᱭ ᱡᱚᱦᱟᱨ ᱜᱮ ᱜᱚᱝᱠᱮ᱾
ᱦᱮᱸ ᱟᱸᱡᱚᱢ ᱧᱟᱢᱚᱜ ᱠᱟᱱᱟ?
ᱦᱳᱭ ᱦᱳᱭ ᱟᱸᱡᱚᱢ ᱧᱟᱢᱚᱜ ᱠᱟᱱᱟ, ᱟᱨ ᱱᱚᱛᱮ ᱤᱧᱟᱹᱜ ᱦᱚᱸ ᱵᱮᱥᱴᱷᱤᱠ ᱛᱮ ᱟᱸᱡᱚᱢᱚᱜ ᱠᱟᱱ ᱜᱮᱭᱟ ᱥᱮ?
ᱦᱮᱸ ᱮᱠᱫᱚᱢ ᱵᱮᱥ ᱜᱮ ᱟᱸᱡᱚᱢᱚᱜ ᱠᱟᱱᱟ᱾
ᱟᱪᱪᱷᱟ ᱱᱟᱯᱟᱭ ᱜᱮ᱾
ᱟᱫᱚ ᱱᱟᱯᱟᱭ ᱜᱮᱛᱚ?
ᱦᱳᱭ ᱦᱳᱭ ᱱᱟᱯᱟᱭ ᱜᱮ᱾ ᱟᱢ ᱜᱮ ᱚᱠᱟᱞᱮᱠᱟ?
ᱤᱧ ᱦᱚᱸ ᱱᱟᱯᱟᱭ ᱜᱮ ᱦᱤᱱᱟᱹᱧᱟ᱾
ᱛᱟᱦᱚᱞᱮ ᱚᱲᱟᱜ ᱠᱚᱨᱮ ᱦᱚᱸ ᱥᱟᱱᱟᱢ ᱠᱚ ᱵᱮᱥ ᱵᱟᱲᱟᱭ ᱜᱮᱭᱟ ᱠᱚ?
ᱦᱮᱸ ᱡᱷᱚᱛᱚ ᱜᱮ ᱵᱮᱥ ᱵᱟᱲᱟ ᱜᱮ᱾ ᱟᱯᱮ ᱚᱱᱛᱮ?
ᱦᱳᱭ ᱟᱞᱮ ᱦᱚᱸ ᱚᱲᱟᱜ ᱠᱚᱨᱮ ᱫᱚ ᱵᱮᱥ ᱵᱟᱲᱟ ᱜᱮ ᱥᱟᱱᱟᱢ ᱠᱚᱜᱮ᱾
ᱛᱟᱦᱚᱞᱮ ᱜᱚᱝᱠᱮ ᱡᱚᱢ ᱵᱟᱠᱤᱫᱩᱜ ᱵᱟᱲᱟ ᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱫᱚ ᱦᱩᱭ ᱵᱟᱲᱟ ᱟᱠᱟᱱᱟ᱾ ᱟᱨ ᱟᱢ ᱫᱚ?
ᱦᱳᱭ ᱦᱳᱭ ᱦᱩᱭ ᱟᱠᱟᱱᱟ ᱡᱚᱢ ᱠᱚᱫᱚ ᱮᱱᱟᱱ ᱨᱮ ᱦ ᱟᱠᱟᱱᱟ ᱟᱫᱚ ᱱᱤᱛᱳ ᱫᱚ ᱛᱚ ᱱᱚᱜᱼᱚᱭ ᱡᱚᱢ ᱵᱟᱲᱟ ᱠᱟᱛᱮᱮᱫ ᱡᱤᱨᱟᱹᱣ ᱦᱩᱭ ᱠᱟᱱᱟ᱾
ᱦᱚᱸ᱾
ᱛᱟᱦᱚᱞᱮ ᱜᱚᱝᱠᱮ ᱟᱢ ᱫᱚ ᱱᱤᱛᱚᱜ ᱫᱚ ᱚᱠᱟ ᱠᱚᱨᱮ ᱢᱮᱱᱟᱜ ᱟᱠᱟᱫ ᱢᱮᱭᱟ ᱚᱲᱟᱜ ᱠᱚᱨᱮ ᱜᱮ ᱥᱮ ᱠᱟᱹᱤᱡ ᱵᱟᱨᱦᱮ ᱥᱮᱫ ᱥᱮᱱ ᱵᱟᱲᱟ ᱦᱩᱭ ᱟᱠᱟᱱ ᱛᱚ?
ᱤᱧ ᱫᱚ ᱱᱤᱛᱚᱜ ᱫᱚ ᱚᱲᱟᱜ ᱨᱮᱫᱚ ᱵᱟᱹᱱᱩᱜ ᱤᱧᱟ, ᱱᱤᱛᱚᱜ ᱫᱚ ᱵᱟᱨᱦᱮ ᱥᱮᱫ ᱜᱮᱤᱧ ᱦᱤᱡᱩᱜᱼᱟ᱾ ᱦᱮᱡᱸ ᱠᱟᱱᱟ ᱱᱤᱛ ᱫᱚ᱾
ᱟᱪᱪᱷᱟ᱾
ᱟᱨ ᱟᱢ ᱫᱚ ᱚᱲᱟᱜ ᱨᱮᱜᱮ ᱥᱮ ᱱᱚᱝᱠᱟ ᱤᱧ ᱞᱮᱠᱟ ᱵᱟᱦᱚᱨᱮ ᱨᱮ?
ᱦᱳᱭ ᱢᱟᱱᱮ ᱚᱱᱠᱟᱜᱮ ᱵᱟᱦᱨᱮ ᱵᱚᱞᱛᱮ ᱫᱚ ᱠᱩᱞᱦᱤ ᱯᱤᱸᱰᱟᱹ ᱠᱚᱨᱮᱮᱫ ᱫᱩᱲᱩᱵ ᱢᱤᱱᱟᱹᱧ ᱠᱟᱫᱤᱧᱟ᱾
ᱚ᱾
ᱟᱫᱚ ᱢᱮᱱᱟᱜ ᱟᱠᱟᱫ ᱠᱚᱣᱟ ᱱᱚᱰᱮ ᱟᱭᱢᱟᱜ ᱜᱮ ᱩᱰᱩᱠ ᱟᱠᱟᱱᱟ ᱠᱚ ᱥᱮ ᱱᱚᱝᱠᱟ ᱱᱤᱛᱚᱜ ᱚᱱᱠᱟ ᱟᱭᱢᱟ ᱜᱟᱱ ᱜᱟᱛᱮ ᱠᱚᱜᱮ ᱢᱮᱱᱟᱜ ᱟᱠᱟᱫ ᱠᱚᱣᱟ᱾ ᱡᱚᱢ ᱵᱟᱲᱟ ᱠᱟᱛᱮ ᱢᱤᱫ ᱫᱷᱟᱣ ᱫᱩᱲᱩᱵ ᱦᱩᱭᱩᱜ ᱛᱟᱦᱮᱱᱟ ᱟᱨ ᱤᱱᱟᱹ ᱛᱟᱭᱚᱢ ᱟ ᱫᱚ ᱟᱨᱚ ᱡᱮᱡᱟᱨ ᱚᱲᱟᱜ ᱥᱮᱱ ᱠᱟᱛᱮᱮᱫ ᱠᱚ ᱜᱤᱛᱤᱡᱤᱡᱤᱨᱟᱹᱜᱼᱟ᱾
ᱚ᱾
ᱟᱪᱪᱷᱟ ᱛᱟᱦᱚᱞᱮ ᱜᱚᱝᱠᱮ ᱢᱮᱱᱫᱟᱹᱧ ᱟᱯᱮᱥᱱ ᱟᱯ ᱥᱮᱱᱟᱜ ᱥᱮᱨᱣᱟ ᱠᱚᱫᱚ ᱛᱟᱦᱚᱞᱮ ᱚᱠᱟᱞ ᱞᱮᱠᱟ ᱦᱩᱭᱩᱜ ᱜᱮᱭᱟ? ᱥᱮᱮᱨᱣᱟ ᱵᱚᱞᱞᱛᱮ ᱫᱚ ᱟᱵᱚᱪ ᱡᱟᱦᱟᱸ ᱟᱵᱚ ᱱᱚᱣᱟ ᱯᱚᱨᱚᱵᱽ ᱠᱚ ᱯᱤᱦᱟᱹ ᱠᱚ ᱢᱮᱱᱟᱜ ᱟᱠᱟᱫ ᱛᱟᱵᱚᱱᱟ ᱥᱮ ᱟᱵᱚ ᱱᱮᱥ ᱥᱚᱨᱦᱟᱭ ᱢᱮᱱᱟᱜᱼᱟ ᱵᱟᱦᱟ ᱢᱮᱱᱟᱜᱼᱟ ᱟᱨ ᱛᱮ ᱵᱟᱯᱞᱟ ᱵᱷᱟᱸᱰᱟᱱ ᱢᱟᱱᱮ ᱟᱯᱮ ᱚᱠᱟᱮ ᱞᱮᱠᱟ ᱪᱮᱫ ᱠᱚ ᱢᱟᱱᱮ ᱵᱷᱟᱜᱤ ᱴᱷᱤᱠ ᱛᱮᱯᱮ ᱢᱟᱱᱟᱣ ᱜᱮᱭᱟ ᱟᱞᱟᱝ ᱫᱚ ᱚᱱᱟ ᱦᱳᱭ ᱢᱟᱚᱢ ᱤᱭᱟᱹ ᱞᱟᱹᱭᱫᱟᱹᱧ ᱚᱱᱟ ᱢᱩᱚᱫᱽᱮ
ᱦᱮᱸ ᱵᱟᱝ ᱵᱟᱝ ᱞᱟᱹᱭ ᱵᱤᱱ ᱛᱟᱦᱚᱞᱮ ᱞᱟᱹᱭ
ᱦᱳᱭ ᱢᱮᱱᱫᱟᱹᱧ ᱟᱞᱝ ᱫᱚ ᱥᱮᱨᱣᱟ ᱠᱚ ᱤᱫᱤ ᱨᱮᱱᱟᱜ ᱛᱟᱦᱚᱞᱮ ᱯᱚᱨᱚᱵᱽ ᱨᱮᱱᱟᱜ ᱠᱚᱭ ᱫᱤᱭᱤᱱᱞᱟᱝ ᱠᱟᱛᱷᱟᱼᱟ ᱦᱳᱭ ᱥᱮᱮ
ᱦᱮᱸ
ᱛᱟᱦᱚᱞᱮ ᱥᱚᱨᱦᱟᱭ ᱱᱤᱭ ᱜᱮᱞᱟᱝ ᱜᱟᱞᱢᱟᱨᱟᱣ ᱞᱟᱹᱜᱤᱫ
ᱟᱪᱸᱪᱷᱟ ᱴᱷᱤᱠ ᱜᱮᱭᱟ ᱛᱟᱦᱚᱞᱮ ᱚᱱᱟᱜᱮ ᱞᱟᱹᱭ ᱜᱟᱞᱢᱟᱨᱟᱣ ᱦᱩᱭᱱᱟ
ᱟᱯᱮᱥᱮᱫ ᱫᱚ ᱛᱟᱦᱚᱞᱮ ᱜᱚᱝᱠᱮ ᱥᱚᱦᱦᱟᱭ ᱠᱚᱫᱚ ᱚᱠᱟᱞᱮ ᱞᱮᱠᱟ ᱦᱩᱭᱩᱜ ᱜᱮᱭᱟ?
ᱟᱨ ᱥᱚᱨᱦᱟᱭ ᱫᱚ ᱟᱞᱮ ᱛᱮᱫᱚ ᱱᱚᱝᱠᱟ ᱫᱚ ᱵᱟᱠᱚ ᱢᱟᱱᱟᱭ ᱜᱮᱭᱟ ᱟᱫᱚ ᱱᱚᱝᱠᱟ ᱫᱚ ᱵᱟᱹᱱᱩᱜᱼᱟ ᱟᱨ ᱪᱮᱫ ᱵᱟᱹᱱᱩᱜ ᱞᱮᱠᱟ ᱚᱱᱠᱟᱜ ᱜᱮ ᱵᱟᱹᱱᱩᱜᱼᱟ ᱚᱱᱠᱟ ᱫᱚ ᱟᱫᱚ ᱵᱟᱡᱟᱨ ᱫᱤᱥᱚᱢ ᱛᱚ ᱟᱫᱚ ᱦᱚᱸᱜᱚ ᱱᱚᱝᱠᱟᱟᱜᱮ ᱟᱫᱚ ᱚᱱᱟ ᱠᱷᱟᱛᱤᱨ ᱛᱚ ᱥᱚᱦᱨᱟᱭ ᱡᱤᱱᱤᱥ ᱮᱴᱟᱜ ᱜᱮ ᱟᱞᱛᱮ ᱩᱱᱟᱹᱜᱴᱟᱜ ᱫᱚ ᱵᱟᱠᱚ ᱵᱟᱲᱟᱭᱟ ᱢᱟᱱᱮ ᱞᱟᱦᱟ ᱞᱟᱦᱟ ᱡᱟᱦᱟᱸ ᱟᱸᱡᱚᱢ ᱵᱟᱲᱟ ᱦᱩᱭ ᱟᱠᱟᱱᱟ ᱡᱟᱦᱟᱸ ᱜ ᱱᱚᱝᱠᱟ ᱵᱚᱭᱚᱥ ᱠᱚ ᱦᱚᱲ ᱴᱷᱮᱱ ᱠᱷᱚᱱᱟᱜ ᱟᱸᱡᱚᱢ ᱵᱟᱲᱟ ᱦᱩᱭ ᱟᱠᱟᱱᱟ ᱛᱚ ᱟᱫᱚ ᱱᱮᱛᱟᱨ ᱫᱚ ᱟᱫᱚ ᱚᱱᱟ ᱜᱚᱞᱯᱚ ᱯᱚᱨᱮ ᱜᱮᱞᱮ ᱟᱸᱡᱚᱢᱟ ᱡᱮ ᱦᱩᱭ ᱠᱚᱜᱼᱟ ᱩᱢᱩᱠ ᱡᱟᱭᱜᱟ ᱨᱮ ᱥᱚᱦᱟᱭ ᱠᱚ ᱦᱩᱭ ᱠᱚᱜᱼᱟ ᱩᱢᱩᱠ ᱡᱟᱭᱜᱟᱮ ᱱᱚᱜᱼ ᱱᱚᱝᱠᱟ ᱦᱩᱭ ᱠᱚᱜᱼᱟ ᱠᱤᱱᱛᱩ ᱟᱫᱚ ᱢᱮᱫ ᱛᱮᱫᱚ ᱟᱞᱮ ᱫᱚ ᱵᱟᱞᱮ ᱧᱮᱞ ᱟᱠᱟᱟᱜᱼᱟ ᱡᱮ ᱦᱮᱸ ᱡᱮ ᱦᱳᱜ ᱠᱟᱱᱟ ᱱᱚᱸᱰᱮ ᱥᱚᱨᱦᱟᱭ ᱜᱚ ᱱᱚᱝᱠᱟᱱ ᱡᱤᱱᱤᱥᱴᱟᱜ ᱫᱚ ᱟᱞᱮ ᱫᱚ ᱵᱟᱞᱮ ᱧᱮᱞ ᱠᱟᱜᱼᱟ ᱦᱮ ᱡᱟᱦᱟᱸ ᱜᱚᱞᱚ ᱟᱛᱚ ᱟᱠᱠᱟ ᱨᱮᱜᱮᱞᱮ ᱟᱸᱡᱚᱢ ᱟᱠᱟᱟᱜᱼᱟ ᱡᱮ ᱦᱩᱭ ᱠᱚᱜᱼᱟ ᱢᱤᱫᱴᱟᱝ ᱥᱚᱦᱦᱟᱭ ᱱᱚᱜᱼᱚ ᱱᱚᱝᱠᱟ ᱜᱮ ᱟᱨ ᱦᱟᱯᱮᱱ ᱛᱮᱫᱚ ᱥᱚᱦᱦᱟᱭ ᱠᱚ ᱦᱩᱭᱩᱜ ᱜᱮᱭᱟ ᱥᱮ ᱵᱟᱝᱟ ᱠᱟᱨ
ᱦᱳᱭ ᱦᱳᱭ ᱜᱚᱢᱠᱮ ᱟᱞᱮ ᱥᱮᱱ ᱫᱚ ᱱᱚᱛᱮ ᱫᱚ ᱥᱚᱦᱦᱟᱭ ᱫᱚ ᱢᱟᱱᱮ ᱡᱮᱦᱮᱛᱩ ᱚᱱᱟ ᱫᱚ ᱟᱵᱚᱣᱟᱜ ᱥᱮᱨᱣᱟ ᱨᱮᱱᱟᱜ ᱥᱮ ᱟᱵᱚ ᱥᱮᱨᱣᱟ ᱨᱮᱱᱟᱜ ᱫᱚ ᱱᱚᱣᱟ ᱫᱚ ᱟᱹᱰᱤ ᱢᱟᱨᱟᱝ ᱥᱚᱵ ᱛᱷᱮᱠᱮ ᱢᱟᱨᱟᱝ ᱯᱚᱨᱚᱵᱽ ᱠᱟᱱ ᱛᱟᱵᱚᱱ ᱜᱮᱭᱟ
ᱦᱮᱸ
ᱠᱟᱛᱷᱟ ᱨᱮᱜᱮ ᱵᱚ ᱞᱟᱹᱭ ᱠᱟᱜᱼᱟ ᱵᱟᱝᱢᱟ ᱡᱮ ᱦᱟᱹᱛᱤ ᱞᱮᱠᱟᱱ ᱥᱚᱦᱨᱟᱭ ᱢᱚᱬᱮ ᱥᱤᱧ ᱢᱚᱬᱮ ᱧᱤᱫᱟᱹ ᱨᱟᱹᱥᱠᱟᱹ ᱨᱚᱢᱚᱡᱽ ᱛᱮ ᱯᱟᱨᱚᱢ ᱦᱩᱭᱩᱜ ᱜᱮᱭᱟ
ᱦᱮᱸ
ᱛᱟᱦᱚᱞᱮ ᱜᱚᱝᱠᱮ ᱟᱞᱮᱥᱮᱱ ᱫᱚ ᱟᱹᱰᱤ ᱱᱟᱯᱟᱭ ᱛᱮᱜᱮ ᱯᱟᱨᱚᱢᱚᱜᱼᱟ ᱟᱫᱚ ᱟᱢᱟᱜ ᱠᱟᱛᱷᱟ ᱠᱚ ᱟᱸᱡᱚᱢ ᱠᱟᱛᱮ ᱟᱹᱰᱤ ᱢᱟᱱᱮ ᱢᱚᱱᱮᱨᱮ ᱵᱟᱝ ᱴᱷᱤᱠ ᱟᱴᱠᱟᱨ ᱨᱮᱱᱟ ᱵᱟᱝᱢᱟ ᱞᱟᱦᱟ ᱛᱮᱫᱚ ᱢᱟᱱᱟᱣᱮᱫ ᱛᱟᱦᱮᱸ ᱨᱮᱦᱚᱸ ᱱᱮᱛᱟᱨ ᱫᱚ ᱚᱱᱠᱟ ᱞᱮᱠᱟ ᱵᱟᱠᱚ ᱢᱟᱱᱟᱣᱮᱫ ᱠᱟᱱᱟ
ᱦᱮᱸ
ᱟᱫᱚ ᱱᱤᱛᱚᱜ ᱡᱟᱦᱟᱸ ᱞᱮᱠᱟ ᱵᱟᱝᱠᱚ ᱢᱟᱱᱟᱣᱮᱫ ᱠᱟᱱᱟ ᱛᱚ ᱱᱚᱝᱠᱟ ᱛᱟᱦᱚᱞᱮ ᱛᱟᱭᱚᱢ ᱫᱟᱨᱟᱢ ᱫᱚ ᱱᱚᱝᱠᱟ ᱦᱚᱸ ᱧᱮᱞᱚᱜᱼᱟ ᱵᱟᱝᱢᱟ ᱡᱟᱦᱟᱸᱭ ᱜᱤᱫᱽᱨᱟᱹ ᱠᱚ ᱠᱚ ᱦᱟᱨᱟ ᱵᱩᱨᱩᱜᱼᱟ ᱩᱱᱠᱩ ᱠᱚᱦᱚᱸ ᱚᱱᱠᱟᱜᱮ ᱡᱮ ᱥᱩᱫᱷᱩ ᱜᱚᱞᱯᱚ ᱨᱮᱜᱮ ᱠᱚ ᱵᱟᱰᱟᱭ ᱧᱟᱢᱟ ᱡᱮ ᱵᱟᱝᱢᱟ ᱥᱚᱦᱨᱟᱭ ᱫᱚ ᱢᱤᱫᱴᱮᱱ ᱯᱚᱨᱚᱵᱽ ᱠᱟᱱᱟ ᱟᱵᱚᱣᱟᱜ ᱥᱟᱱᱛᱟᱲ ᱥᱮᱨᱣᱟ ᱨᱮᱭᱟᱜ
ᱟᱫᱚ ᱚᱱᱟ ᱫᱚ ᱚᱠᱟ ᱞᱮᱠᱟ ᱠᱚ ᱢᱟᱱᱟᱣᱟ ᱥᱮ ᱚᱱᱟ ᱠᱚᱫᱚ ᱥᱮᱨᱣᱟ ᱨᱮ ᱪᱮᱫ ᱠᱚ ᱪᱤᱠᱟᱹᱭ ᱦᱩᱭᱩᱜ ᱜᱮᱭᱟ ᱚᱱᱟ ᱠᱚᱫᱚ ᱛᱟᱦᱚᱞᱮ ᱛᱚ ᱵᱟᱝ? ᱫᱤᱥᱟᱹ ᱧᱟᱢᱟ ᱪᱮᱫ ᱜᱮ
ᱦᱮᱸ ᱚᱱᱟ ᱢᱟ ᱠᱟᱛᱷᱟ ᱠᱟᱱ ᱜᱮᱭᱟ ᱾
ᱛᱟᱦᱚᱞᱮ ᱜᱚᱝᱠᱮ ᱟᱹᱰᱤ ᱩᱥᱟᱹᱨᱟ ᱚᱱᱛᱮ ᱫᱚ ᱱᱚᱝᱠᱟ ᱦᱟᱹᱯᱤᱫ ᱮᱱ ᱞᱮᱠᱟ ᱜᱮ ᱟᱸᱡᱚᱢᱚᱜ ᱠᱟᱱᱟ ᱥᱮ ᱚᱱᱠᱟ ᱜᱮ ᱵᱩᱡᱷᱟᱹᱣ ᱠᱟᱱᱟ᱾
ᱟᱫᱚ ᱠᱟᱛᱷᱟ ᱦᱚᱸ ᱠᱟᱱ ᱜᱮᱭᱟ ᱡᱮ ᱵᱟᱝ ᱢᱟ ᱥᱚᱦᱚᱨ ᱱᱟᱜᱟᱨ ᱥᱮᱫ ᱥᱮᱱ ᱞᱮᱱ ᱠᱷᱟᱡ ᱫᱚ ᱡᱩᱜᱽ ᱨᱮᱱᱟᱜ ᱚᱨᱥᱚᱝ ᱥᱮ ᱚᱱᱟ ᱠᱚᱨᱮᱱᱟᱜ ᱚᱠᱟ ᱞᱮᱠᱟ ᱟᱵᱚᱦᱟᱣᱟ ᱥᱮ ᱚᱱᱟ ᱠᱚ ᱞᱮᱠᱟᱜᱮ ᱢᱤᱞᱟᱹᱣ ᱠᱟᱛᱮᱜ ᱛᱟᱦᱮᱱ ᱞᱟᱹᱠᱛᱤᱜ ᱟ ᱵᱟᱝ ᱥᱮ᱾
ᱦᱮᱸᱻ ᱦᱮᱸᱻ
ᱥᱚᱦᱚᱨ ᱥᱮᱫ ᱵᱤᱥᱤ ᱯᱟᱲᱟᱜ ᱠᱷᱟᱱ ᱫᱚ ᱦᱳᱭᱛᱳ ᱦᱳᱭᱳᱜ ᱜᱮᱭᱟ᱾ ᱟᱫᱚ ᱥᱮᱭ ᱨᱮᱦᱚᱸ ᱡᱩᱫᱤ ᱟᱵᱚᱣᱟᱜ ᱥᱮᱨᱣᱟ ᱫᱚᱭ ᱡᱤᱭᱟᱹᱲ ᱫᱚᱦᱚᱭ ᱠᱷᱟᱱ ᱫᱚ ᱟᱵᱚ ᱫᱚ ᱚᱱᱟ ᱞᱟᱹᱜᱤᱫ ᱠᱚᱫᱚ ᱱᱟᱯᱟᱭ ᱠᱚᱜ ᱛᱟᱵᱚᱱ ᱜᱮᱭᱟ᱾
ᱦᱮᱸᱻ
ᱟᱨ ᱛᱟᱦᱚᱞᱮ ᱜᱚᱝᱠᱮ ᱥᱚᱨᱦᱟᱭ ᱠᱚᱣᱟᱜ ᱵᱮᱜᱚᱨ ᱫᱚ ᱟᱨ ᱚᱠᱟ ᱠᱚ ᱥᱮᱫ ᱚᱱᱠᱟ ᱥᱮᱨᱣᱟ ᱨᱮᱱᱟᱜ ᱡᱤᱱᱤᱥ ᱠᱚᱫᱚ ᱦᱩᱭᱩᱜ ᱛᱟᱯᱮ ᱜᱮᱭᱟ?
ᱥᱮᱨᱣᱟ ᱵᱚᱞᱛᱮ ᱟᱞᱮ ᱱᱚᱛᱮ ᱫᱚ ᱮᱸᱻ ᱥᱮᱨᱣᱟ ᱡᱤᱱᱤᱥ ᱫᱚ ᱨᱟᱠᱟᱵ ᱞᱮᱠᱟ ᱜᱮ ᱨᱟᱠᱟᱵ ᱟᱠᱟᱱᱟ ᱱᱚᱝᱠᱟ ᱜᱮ ᱡᱤᱱᱤᱥ ᱫᱚ ᱵᱟᱹᱱᱩᱜ᱾ ᱟᱫᱚ ᱵᱟᱡᱟᱨ ᱫᱤᱥᱚᱢ ᱛᱚ ᱟᱫᱚ ᱱᱚᱛᱮᱱᱟᱜ ᱫᱚ᱾ ᱛᱚ ᱟᱵᱚᱣᱟᱜ ᱡᱟᱦᱟᱸ ᱥᱟᱶᱛᱟ ᱟᱹᱨᱤᱪᱟᱹᱞᱤ ᱠᱚ ᱦᱮᱱᱟᱜᱼᱟ᱾ ᱚᱱᱟ ᱠᱚᱫᱚ ᱫᱚ ᱦᱤᱲᱤᱧ ᱪᱟᱵᱟ ᱠᱟᱛᱮᱫ ᱦᱟᱹᱜ ᱵᱟᱡᱟᱨ ᱫᱤᱥᱚᱢ ᱨᱮᱱᱟᱜ ᱡᱮ ᱡᱮ ᱨᱚᱠᱚᱢ ᱟᱹᱨᱤᱪᱟᱹᱞᱤ ᱚᱱᱠᱟ ᱜᱤᱫᱽᱨᱟᱹ ᱠᱚ ᱚᱱᱟ ᱟᱹᱨᱤᱪᱟᱹᱞᱤ ᱨᱮᱜᱮ ᱦᱟᱨᱟ ᱵᱩᱨᱩᱭᱱᱟᱠᱚ ᱛᱚ ᱠᱟᱹᱴᱤᱡᱽ ᱠᱷᱚᱱᱟᱜ ᱢᱟᱨᱟᱝ ᱩᱵᱫᱷᱤ ᱛᱚ᱾ ᱱᱚᱝᱠᱟ ᱚᱱᱠᱟ ᱥᱚᱦᱚᱨ ᱨᱮᱱᱟᱜ ᱟᱹᱨᱤ ᱪᱟᱹᱞᱤ ᱨᱮᱜᱮ ᱠᱚ ᱦᱟᱨᱟ ᱟᱠᱟᱱᱟ᱾ ᱟᱫᱚ ᱦᱚᱜᱸᱚᱭ ᱡᱮ ᱟᱵᱚᱣᱟᱜ ᱡᱟᱦᱟᱸ ᱟᱹᱨᱤ ᱪᱟᱹᱞᱤ ᱠᱚ ᱚᱱᱟ ᱠᱚᱫᱚ ᱮᱠᱫᱚᱢ ᱠᱚ ᱦᱤᱲᱤᱧ ᱪᱟᱵᱟᱣ ᱠᱟᱜᱼᱟ ᱮᱠᱫᱚᱢ᱾
ᱟᱸᱪᱪᱷᱟ ᱚᱱᱟ ᱫᱚ ᱟᱹᱰᱤ ᱢᱟᱱᱮ ᱟᱸᱡᱚᱢ ᱨᱮᱫᱚ ᱠᱟᱹᱴᱤᱡᱽ ᱟᱸᱡᱚᱢ ᱛᱮᱫᱚ ᱫᱩᱠ ᱜᱮ ᱟᱴᱠᱟᱨᱚᱜ ᱠᱟᱱᱟ ᱥᱮ ᱵᱟᱝᱢᱟ
ᱦᱮᱸᱻ ᱟᱹᱞᱤᱧ ᱦᱚᱸ ᱫᱩᱠ ᱜᱮᱞᱤᱧ ᱵᱩᱡᱮᱫᱟ ᱠᱤᱱᱛᱩ ᱪᱮᱫ ᱞᱤᱧ ᱞᱟᱹᱭᱟ᱾ ᱟᱫᱚ ᱞᱟᱹᱭ ᱨᱮᱱᱟᱜ ᱠᱚ ᱢᱟᱱᱮᱻ ᱞᱮᱭ ᱫᱚ ᱟᱹᱰᱤ ᱟᱹᱲᱤᱥ ᱜᱮᱞᱤᱧ ᱵᱩᱡᱮᱫᱟ ᱞᱮᱟᱹᱭ ᱨᱮᱱᱟᱜ ᱠᱳᱱᱚ ᱵᱷᱟᱥᱟ ᱜᱮ ᱵᱟᱹᱱᱩᱜᱼᱟ ᱢᱚᱪᱟᱨᱮ᱾
ᱦᱳᱭ ᱛᱟᱦᱚᱞᱮ᱾ ᱵᱟᱝᱼᱟ ᱟᱫᱚ ᱡᱟᱦᱟᱸᱞᱮᱠᱟ ᱦᱩᱭᱩᱜ ᱠᱟᱱ ᱛᱟᱵᱚᱱᱟ ᱥᱮ ᱡᱟᱦᱟᱸᱞᱮᱠᱟ ᱵᱚᱱ ᱧᱮᱞ ᱟᱹᱜᱩᱭᱮᱫ ᱠᱟᱱᱟ᱾ ᱚᱱᱟ ᱠᱚ ᱞᱟᱹᱭ ᱛᱮᱫᱚ ᱚᱱᱠᱟ ᱞᱮᱠᱟ ᱫᱚ ᱵᱟᱝ ᱠᱟᱱᱟ ᱟᱫᱚ ᱱᱚᱹᱣᱟ ᱠᱚ ᱡᱩᱫᱤ ᱠᱟᱛᱷᱟ ᱵᱚ ᱯᱟᱥᱱᱟᱣ ᱫᱟᱲᱮᱭᱟᱜᱼᱟ ᱚᱱᱠᱟ ᱞᱮᱠᱟᱹᱛᱮ ᱮᱸᱰᱮ ᱠᱷᱟᱱ ᱫᱚ ᱟᱨᱦᱚᱸ ᱡᱟᱦᱟᱱᱟᱜ ᱚᱱᱠᱟ ᱡᱩᱫᱤ ᱥᱟᱯ ᱜᱚᱨᱚ ᱧᱟᱢᱚᱜ᱾ ᱮᱰᱮᱸᱠᱷᱟᱱ ᱫᱚ ᱟᱨᱦᱚ ᱥᱮᱫᱟᱭ ᱞᱮᱠᱟᱜᱮ ᱚᱱᱟ ᱠᱚ ᱥᱮᱨᱣᱟ ᱫᱚ ᱵᱚᱱ ᱡᱤᱭᱟᱹᱲ ᱫᱚᱦᱚᱸ ᱫᱟᱲᱮᱭᱟᱜ ᱜᱮᱭᱟ ᱮᱠᱷᱚᱱᱳ ᱚᱠᱛᱚ ᱫᱚ ᱢᱮᱱᱟᱜ ᱟᱠᱟᱫ ᱜᱮᱭᱟ᱾
ᱛᱟᱦᱚᱸᱞᱮ ᱜᱚᱝᱠᱮ᱾ ᱛᱟᱦᱞᱮ ᱡᱟᱦᱟ ᱟᱭ ᱡᱮ ᱡᱟᱦᱟᱭ ᱡᱮ ᱜᱟᱞ ᱢᱟᱨᱟᱣ ᱦᱩᱭᱩᱜ ᱠᱟᱱᱟ ᱡᱮ ᱱᱚᱝᱠᱟ ᱥᱚᱦᱚᱨ ᱫᱩᱥᱚᱢ ᱡᱮ ᱟᱞᱮ ᱚᱱᱟ ᱦᱟᱭ ᱮ ᱢᱟᱱᱮ ᱯᱟᱦᱟᱴᱟ ᱛᱚ ᱱᱚᱝᱠᱟ ᱦᱤᱲᱤᱧ ᱪᱟᱵᱟᱭ ᱫᱟᱠᱚ ᱜᱤᱫᱽᱨᱟᱹ ᱠᱚᱫᱚ᱾ ᱥᱩᱫᱩ ᱟᱸᱜ ᱢᱟᱨᱮ ᱦᱟᱲᱟᱢ᱾ ᱦᱟᱯᱲᱟᱢ ᱴᱷᱮᱱ ᱠᱷᱚᱱᱟᱜ ᱜᱮᱠᱚ ᱢᱤᱫᱴᱟᱝ ᱜᱚᱞᱯᱚ ᱟᱠᱟᱣ ᱨᱮᱠᱚ ᱵᱟᱧᱪᱟᱣ ᱫᱚᱦᱚ ᱠᱟᱜᱼᱟ ᱢᱟᱨᱮ ᱦᱟᱲᱟᱢ ᱦᱟᱯᱲᱟᱢ ᱠᱚ ᱡᱮ ᱦᱚᱜᱼᱚ ᱱᱚᱝᱠᱟ ᱦᱩᱭᱩᱜ ᱜᱮᱭᱟ ᱥᱚᱨᱦᱟᱭ ᱟᱵᱚᱣᱟᱜ ᱫᱚ ᱢᱟᱨᱟᱝ ᱯᱚᱨᱚᱵ ᱥᱚᱦᱚᱨᱟᱭ ᱜᱮ᱾ ᱠᱤᱱᱸᱛᱩ ᱜᱚᱝᱠᱮ ᱛᱟᱦᱚᱞᱮ ᱡᱟᱦᱟ ᱵᱟᱡᱟᱨ ᱫᱤᱥᱚᱢ ᱛᱟᱦᱚᱞᱮ ᱦᱚᱸ ᱚᱸᱜ ᱛᱨᱮ ᱡᱮ ᱡᱩᱚᱫᱤ ᱟᱵᱚᱣᱟᱜ ᱟᱹᱨᱤᱪᱟᱹᱞᱤ ᱜᱮ ᱵᱚᱱ ᱢᱟᱱᱮ ᱵᱟᱧᱪᱟᱣ ᱨᱩᱣᱟᱹᱲᱟᱜ ᱦᱮᱸᱥᱮ᱾ ᱛᱟᱦᱚᱞᱮ ᱪᱮᱫ ᱞᱮᱠᱟ ᱪᱮᱫ ᱞᱮᱠᱷᱟᱱ ᱫᱚ ᱵᱷᱟᱜᱤᱜᱼᱟ᱾
ᱦᱳᱭ ᱚᱱᱠᱟ ᱞᱮᱠᱟᱛᱮ ᱡᱩᱫᱤ ᱧᱮᱞᱚᱜᱚᱜᱼᱟ ᱮᱱᱰᱮᱠᱷᱟᱱ ᱫᱚ ᱟᱵᱚ ᱡᱩᱫᱤ ᱵᱚᱱ ᱧᱮᱞᱟ ᱡᱟᱦᱟᱸ ᱫᱚ ᱥᱟᱦᱟᱨ ᱥᱩᱨ ᱚᱱᱟᱹ ᱢᱟᱹᱱᱮ ᱵᱟᱡᱟᱨ ᱥᱩᱨ ᱠᱚᱨᱮᱹ ᱡᱩᱫᱤ ᱟᱭᱢᱟᱹ ᱜᱟᱱ ᱟᱹᱛᱩ ᱢᱮᱱᱟᱜ ᱟᱠᱟᱫᱼᱟ
ᱦᱮᱸ
ᱮᱸᱰᱮᱠᱷᱟᱱ ᱫᱚ ᱚᱱᱟᱹ ᱠᱚᱛᱳ ᱨᱮ ᱡᱩᱢᱤᱫ ᱠᱟᱛᱮᱼᱜ ᱥᱮ ᱟᱛᱳ ᱠᱚᱨᱮᱱ ᱥᱟᱱᱟᱢ ᱦᱚᱲᱚᱱᱠᱟ ᱢᱤᱫᱴᱮᱱ ᱡᱟᱦᱟ ᱫᱚ ᱡᱟᱦᱟᱸ ᱫᱚ ᱟᱛᱳ ᱢᱚᱬᱮ ᱦᱚᱲ ᱠᱚ ᱡᱟᱦᱟᱸ ᱫᱚᱠᱚ ᱛᱟᱦᱮᱸᱱ ᱜᱮᱭᱟ᱾
ᱦᱮᱸ
ᱩᱱᱠᱩ ᱠᱚ ᱡᱩᱢᱤᱫ ᱠᱟᱹᱛᱮ ᱡᱩᱫᱤ ᱢᱤᱫᱴᱮᱱ ᱜᱟᱶᱛᱟᱹ ᱵᱚ ᱛᱮᱭᱟᱨᱟ ᱥᱮ ᱚᱱᱟᱹ ᱜᱟᱶ ᱛᱟᱨ ᱨᱮ ᱱᱚᱝᱠᱟ ᱜᱚᱴᱟᱜᱼᱟ ᱵᱟᱝᱢᱟ ᱡᱮ ᱱᱢᱤᱱᱫᱤᱱ ᱦᱤᱞᱳᱜ ᱫᱚ ᱟᱵᱚ ᱢᱤᱫ ᱥᱟᱶᱛᱮ ᱱᱚᱣᱟ ᱠᱚ ᱢᱤᱫᱴᱮᱱ ᱴᱚᱴᱷᱟ ᱨᱮᱱ ᱥᱮ ᱱᱚᱹᱣᱟ ᱠᱚ ᱡᱟᱦᱟ ᱛᱤᱱᱟᱹᱜ ᱟᱨᱮ ᱯᱟᱥᱮ ᱨᱮ ᱢᱮᱱᱟᱜ ᱠᱟᱫ ᱟᱛᱩᱳ ᱠᱚ
ᱦᱮᱸ
ᱵᱟᱡᱟᱨ ᱥᱟᱦᱟᱨ ᱠᱚᱨᱮ ᱥᱚᱥᱱᱚᱜ ᱨᱮ ᱡᱟᱦᱟᱸ ᱛᱤᱱᱟᱜ ᱢᱮᱱᱟᱜᱼᱟ ᱢᱤᱫᱴᱮᱱ ᱴᱷᱟᱶ ᱨᱮ ᱡᱩᱢᱤᱫ ᱠᱟᱹᱛᱮ ᱚᱸᱰᱮ ᱜᱮ ᱵᱚᱸᱜᱟ ᱵᱩᱨᱩᱜ ᱟᱵᱚᱱ ᱥᱮ ᱚᱸᱰᱮᱜ ᱟᱵᱚᱣᱟᱜ ᱥᱚᱦᱚᱨᱟᱭ ᱫᱚ ᱵᱚᱱ ᱢᱟᱱᱟᱣᱟ᱾
ᱦᱮᱸ
ᱡᱟᱦᱟᱸ ᱫᱚ ᱵᱟᱝᱢᱟ ᱵᱟᱝᱹᱢᱟ ᱫᱤᱥᱚᱢ ᱥᱚᱦᱚᱨᱭ ᱡᱟᱦᱟᱸ ᱞᱮᱠᱟ ᱦᱩᱭᱩᱜ ᱜᱮᱭᱟ᱾
ᱦᱮᱸ
ᱦᱮᱭ ᱢᱟᱱᱮ ᱚᱱᱠᱟᱹ ᱞᱮᱠᱟᱹᱛᱮ ᱡᱩᱫᱤ ᱢᱟᱱᱟᱣ ᱞᱮᱠᱷᱟᱱ ᱛᱟᱦᱚᱞᱮ ᱠᱷᱟᱱ ᱫᱚ ᱯᱟᱞᱮᱱ ᱟᱵᱚᱣᱟᱜ ᱥᱟᱶᱛᱟ ᱫᱚ ᱚᱱᱟ ᱡᱟᱦᱟᱸ ᱥᱮᱨᱣᱟ ᱢᱮᱱᱟᱜ ᱛᱟᱵᱚᱱ ᱜᱮᱭᱟ᱾ ᱚᱱᱟ ᱫᱚ ᱥᱚᱦᱚᱨ ᱱᱟᱜᱟᱨ ᱠᱚᱨᱮ ᱦᱚᱸ ᱢᱤᱫ ᱢᱤᱫᱴᱮᱱ ᱫᱚ ᱡᱤᱭᱟᱹᱲ ᱫᱚᱦᱚ ᱨᱮᱱᱟᱜ ᱢᱤᱫᱴᱮᱱ ᱵᱷᱟᱜᱤ ᱢᱟᱱᱮ ᱫᱤᱠ ᱠᱟᱱ ᱜᱮ ᱞᱮᱠᱟ ᱜᱮ ᱧᱮᱞᱚᱜᱚᱜ ᱠᱟᱱᱟ᱾
ᱚᱸ ᱟᱹᱰᱤ ᱱᱟᱯᱟᱼᱭ ᱠᱟᱛᱷᱟ ᱵᱤᱱ ᱞᱟᱹᱭ ᱠᱮᱫᱼᱟ ᱛᱟᱦᱚᱞᱮ᱾
ᱡᱮᱢᱚᱱ ᱱᱚᱝᱠᱟ ᱞᱮᱠᱷᱟᱱ ᱫᱚ ᱧᱮᱞᱚᱜᱚᱜᱼᱟ ᱡᱮ ᱵᱟᱝᱢᱟ ᱥᱟᱱᱟᱢ ᱦᱚᱲ ᱠᱚ ᱵᱩᱡᱷᱟᱹᱣ ᱧᱟᱢᱟ ᱡᱮ ᱱᱚᱣᱟ ᱚᱠᱛᱚ ᱨᱮᱫᱚ ᱥᱮ ᱱᱢᱤᱱ ᱫᱤᱱ ᱦᱤᱞᱳᱜ ᱫᱚ ᱱᱚᱹᱣᱟ ᱡᱮ ᱥᱮᱨᱣᱟ ᱡᱟᱦᱟᱸ ᱢᱮᱱᱟᱜ ᱟᱠᱟᱫ ᱛᱟᱵᱚᱱᱟ ᱥᱮ ᱟᱵᱚᱣᱟᱜ ᱯᱚᱨᱚᱵᱽ ᱚᱱᱟ ᱠᱚ ᱢᱟᱱᱟᱣᱟ ᱞᱟᱹᱜᱤᱫ ᱥᱮ ᱚᱱᱠᱟᱹ ᱞᱮᱠᱟ ᱡᱚᱫᱤ ᱵᱷᱟᱹᱜᱤ ᱴᱷᱤᱠ ᱛᱮ ᱢᱟᱱᱟᱣᱟ ᱦᱩᱭᱩᱜᱼᱟ᱾ ᱮᱸᱰᱮᱸᱠᱷᱟᱱ ᱫᱚ ᱵᱟᱦᱨᱮ ᱫᱤᱥᱚᱢ ᱠᱚᱨᱮᱱ ᱦᱚ ᱧᱮᱧᱮᱞ ᱠᱚ ᱦᱤᱡᱩᱜᱼᱟ ᱡᱮ ᱱᱚᱣᱟ ᱡᱟᱭᱜᱟ ᱨᱮᱫᱚ ᱥᱮ ᱱᱚᱣᱟ ᱴᱚᱴᱷᱟ ᱨᱮᱫᱚ ᱟᱹᱰᱤ ᱱᱟᱯᱟᱭ ᱛᱮ ᱢᱤᱫᱴᱮᱱ ᱠᱚ ᱢᱟᱱᱟᱣᱮᱫ ᱠᱟᱱᱟ᱾ ᱮᱸᱰᱮᱸᱠᱷᱟᱱ ᱫᱚ ᱡᱟᱦᱟᱸᱭ ᱦᱩᱰᱤᱧ ᱜᱤᱫᱽᱨᱟᱹ ᱠᱚᱦᱚ ᱠᱚ ᱦᱟᱨᱟ ᱤᱫᱤᱜ ᱠᱟᱱᱟ ᱥᱮ ᱩᱱᱠᱩ ᱠᱚᱦᱚ ᱠᱚ ᱵᱟᱲᱟᱭ ᱛᱤᱭᱳᱚᱜᱟ, ᱟᱨ ᱩᱱᱠᱩ ᱠᱚᱦᱚ ᱡᱩᱫᱤ ᱠᱚ ᱵᱟᱰᱟᱭ ᱛᱤᱭᱳᱜ ᱠᱷᱟᱱ ᱫᱚ ᱛᱟᱭᱚᱢ ᱫᱟᱨᱟᱢ ᱩᱱᱠᱩ ᱦᱚ ᱚᱱᱟ ᱞᱮᱠᱟ ᱛᱮᱠᱚ ᱥᱮᱬᱟ ᱤᱫᱤ ᱞᱮᱠᱷᱟᱱ ᱥᱮᱬᱟ ᱤᱫᱤ ᱛᱟᱵᱚᱱ ᱜᱮᱭᱟ ᱚᱱᱟ ᱫᱚ᱾
ᱚ ᱚᱱᱟ ᱦᱚᱸ ᱞᱟᱹᱠᱛᱤᱭᱟᱱ ᱜᱮ ᱠᱟᱱᱟ ᱛᱚ᱾
ᱦᱳᱭ ᱛᱟᱦᱞᱮ ᱜᱚᱝᱠᱮ ᱟᱨᱚ ᱡᱟᱦᱟᱸ ᱟᱵᱚᱣᱟᱜ ᱥᱮᱨᱣᱟ ᱧᱮᱞᱚᱜᱚᱜ ᱠᱟᱱᱟ ᱥᱮ ᱵᱟᱯᱞᱟ ᱨᱮᱱᱟᱜ
ᱟᱪᱪᱷᱟ ᱦᱮᱸ ᱞᱟᱹᱭᱵᱤᱱ᱾
ᱛᱟᱦᱞᱮ ᱵᱟᱯᱞᱟ ᱨᱮᱱᱟᱜ ᱠᱚᱫᱚ ᱟᱯᱮᱥᱮᱱ ᱫᱚ ᱚᱠᱟ ᱞᱮᱠᱟ ᱦᱩᱭᱩᱜ ᱜᱮᱭᱟ?
ᱵᱟᱯᱞᱟ ᱨᱮᱱᱟᱜ ᱫᱚ ᱡᱟᱸᱦᱟᱸ ᱜᱚᱝᱠᱮ ᱢᱮᱱᱟᱜᱼᱟ ᱚᱱᱟ ᱫᱚ ᱟᱵᱚᱣᱟᱜ ᱡᱟᱸᱦᱟᱸ ᱥᱟᱱᱛᱟᱲ ᱥᱚᱢᱟᱡᱽ ᱨᱮ ᱟᱹᱨᱤᱪᱟᱹᱞᱤ ᱦᱮᱱᱟᱜᱼᱟ ᱚᱱᱠᱟ ᱥᱟᱱᱛᱟᱲ ᱥᱚᱢᱟᱡᱽ ᱨᱮᱱᱟᱜ ᱟᱨᱤ ᱟᱨᱤᱪᱟᱞᱤ ᱦᱤᱥᱟᱹᱵᱽ ᱛᱮᱜᱮ ᱦᱩᱭ ᱫᱚ ᱦᱩᱭᱩᱜᱼᱟ ᱵᱟᱯᱞᱟ ᱠᱚᱫᱚ ᱵᱤᱦᱟ ᱵᱟᱯᱞᱟ ᱠᱚ ᱡᱟᱦᱟᱸ ᱠᱚ᱾
ᱟᱪᱪᱷᱟ ᱚᱱᱟ ᱨᱮᱱᱟᱜ ᱫᱚ ᱢᱟᱱᱮ ᱚᱱᱠᱟ ᱞᱮᱠᱟ ᱚᱫᱚᱞ ᱵᱚᱫᱚᱞ ᱫᱚ ᱢᱟᱱᱮ ᱵᱟᱝ ᱧᱮᱞᱚᱜᱚᱜ ᱠᱟᱱᱟ᱾
ᱦᱮᱸ ᱦᱮᱸ ᱦᱮᱸ ᱮᱠᱫᱚᱢ᱾
ᱟᱪᱪᱷᱟ ᱚᱱᱟ ᱦᱚᱸ ᱱᱟᱯᱟᱭ ᱜᱮ ᱵᱟᱝᱢᱟ ᱟᱵᱚᱣᱟᱜ ᱡᱟᱦᱟᱸ ᱥᱮᱨᱣᱟ ᱢᱤᱫᱴᱮᱱ ᱫᱚ ᱢᱮᱱᱟᱜ ᱟᱠᱟᱫ ᱜᱮᱭᱟ ᱥᱮ ᱚᱱᱟᱜᱮ ᱞᱟᱦᱟ ᱥᱮᱫᱟᱭ ᱠᱷᱚᱱᱟᱜ ᱦᱮᱡ ᱤᱫᱤᱜ ᱠᱟᱱ ᱜᱮᱭᱟ ᱚᱱᱟ ᱦᱚᱸ ᱟᱹᱰᱤ ᱱᱟᱯᱟᱭ ᱠᱟᱛᱷᱟ ᱥᱮ ᱚᱱᱟ ᱠᱚ ᱟᱸᱡᱚᱢ ᱠᱟᱛᱮᱜ ᱦᱚᱸ ᱟᱹᱰᱤ ᱱᱚᱣᱟ ᱠᱟᱹᱴᱤᱡ ᱢᱚᱸᱡᱽ ᱧᱚᱜ ᱜᱮ ᱟᱴᱠᱟᱨᱮᱱ ᱜᱮ᱾ ᱟᱨ ᱛᱟᱦᱞᱮ ᱱᱚᱛᱮ ᱡᱟᱸᱦᱟᱸ ᱵᱟᱯᱞᱟ ᱠᱚᱨᱮ ᱧᱮᱞᱚᱜᱚᱜᱼᱟ ᱡᱮ ᱡᱟᱸᱦᱟᱸ ᱫᱚ ᱮᱯᱮᱢ ᱪᱟᱯᱟᱞ ᱠᱚ ᱧᱮᱞᱚᱜᱚᱜ ᱠᱟᱱᱟ ᱛᱤᱦᱤᱧ ᱜᱟᱯᱟ ᱫᱚ ᱡᱟᱥᱛᱤ ᱠᱟᱭᱛᱮ᱾
ᱦᱮᱸ
ᱛᱟᱦᱞᱮ ᱚᱱᱟ ᱥᱩᱨ ᱠᱚᱨᱮ ᱥᱮ ᱵᱟᱡᱟᱨ ᱥᱟᱦᱟᱨ ᱨᱮᱫᱚ ᱚᱱᱟ ᱠᱚᱫᱚ ᱡᱟᱹᱥᱛᱤ ᱜᱮ ᱢᱮᱱᱟᱜ ᱟᱠᱟᱫ ᱜᱮᱭᱟ?
ᱦᱮᱸ ᱚᱱᱠᱟ ᱫᱚ ᱢᱮᱱᱟᱜ ᱟᱠᱟᱜ ᱜᱮᱭᱟ ᱠᱤᱪᱷᱩ ᱠᱤᱪᱷᱩ ᱡᱟᱭᱜᱟ ᱨᱮᱫᱚ ᱦᱮᱱᱟᱜ ᱜᱮᱭᱟ᱾ ᱚᱱᱚᱝᱠᱟ ᱠᱤᱪᱷᱩ ᱠᱤᱪᱷᱩ ᱡᱟᱭᱜᱟ ᱨᱮᱫᱚ ᱚ ᱟᱰᱤᱴᱟᱜ ᱜᱮ ᱯᱚᱨᱤᱵᱚᱨᱛᱚᱱ ᱧᱚᱜ ᱟᱠᱟᱱᱟ᱾
ᱛᱟᱦᱞᱮ ᱟᱯᱮ ᱠᱚᱨᱮᱱ ᱫᱚ ᱚᱠᱟ ᱞᱮᱠᱟ ᱟᱯᱮ ᱠᱚᱥᱮᱫ ᱫᱚ ᱚᱠᱟ ᱞᱮᱠᱟ ᱢᱮᱱᱟᱜᱼᱟ ᱡᱮ ᱵᱟᱝᱢᱟ ᱮᱢ ᱪᱟᱞ ᱡᱟᱸᱦᱟᱸ ᱫᱚ ᱮᱯᱮᱢ ᱪᱟᱯᱟᱞ ᱦᱩᱭᱩᱜᱼᱟ ᱠᱩᱲᱤ ᱜᱤᱫᱟᱹᱨ ᱥᱮ ᱱᱚᱸᱰᱮ ᱠᱷᱚᱱᱟᱜ ᱠᱩᱲᱤ ᱜᱤᱫᱽᱨᱟᱹ ᱚᱲᱟᱜ ᱠᱷᱚᱱᱟᱜ ᱦᱟᱸᱰᱮ ᱠᱚ ᱮᱢᱟᱭᱟ ᱡᱟᱶᱟᱭ ᱚᱲᱟᱜ ᱨᱮ ᱤᱫᱤ ᱞᱟᱹᱜᱤᱫ ᱛᱮ ᱱᱟᱱᱟ ᱦᱩᱱᱟᱹᱨ ᱡᱤᱱᱤᱥ ᱠᱚ
ᱦᱮᱸ ᱱᱚᱝᱠᱟ ᱜᱮ ᱱᱚᱝᱠᱟ ᱜᱮ ᱟᱞᱮ ᱚᱱᱛᱮ ᱦᱚᱸ ᱱᱚᱝᱠᱟ ᱜᱮ ᱦᱩᱭᱩᱜ ᱜᱮᱭᱟ ᱡᱟᱸᱦᱟᱸ ᱵᱤᱱ ᱞᱟᱹᱭ ᱠᱮᱫᱟ ᱦᱟᱸᱜ ᱱᱚᱝᱠᱟ ᱜᱮ ᱮᱯᱮᱢ ᱪᱟᱯᱟᱞ ᱫᱚ ᱱᱚᱝᱠᱟ ᱜᱮ ᱦᱩᱭᱩᱜ ᱜᱮᱭᱟ
ᱟᱨ ᱛᱟᱦᱞᱮ ᱚᱱᱠᱟ ᱚᱱᱠᱟ ᱫᱤᱠ ᱫᱤᱭᱮ ᱫᱚ ᱡᱟᱸᱦᱟᱸ ᱢᱟᱱᱮ ᱠᱤᱪᱷᱩ ᱜᱤᱞᱟᱹᱱ ᱠᱤᱪᱷᱩ ᱫᱚᱠᱚ ᱛᱟᱦᱮᱱ ᱜᱮᱭᱟ ᱥᱮ ᱵᱟᱝᱢᱟ ᱡᱮ ᱥᱚᱦᱚᱨ ᱱᱟᱸᱜᱟᱨ ᱨᱮ ᱛᱟᱸᱦᱮᱸ ᱠᱟᱛᱮᱜ ᱦᱚᱸ ᱮᱠᱴᱩ ᱟᱱᱟᱴ ᱫᱚ ᱛᱟᱦᱮᱱ ᱛᱟᱠᱚ ᱜᱮᱭᱟ
ᱦᱮᱸ ᱚᱱᱟ ᱫᱚ ᱮᱠᱟᱞ ᱜᱮ ᱵᱮᱥ ᱠᱟᱛᱷᱟ ᱜᱮᱵᱤᱱ ᱞᱟᱹᱭ ᱠᱟᱜᱼᱟ
ᱦᱳᱭ ᱟᱫᱚ ᱡᱩᱫᱤ ᱩᱝᱠᱩ ᱠᱚ ᱚᱝᱠᱟ ᱞᱮᱠᱟ ᱠᱩᱲᱤ ᱜᱤᱫᱽᱨᱟᱹ ᱵᱟᱠᱚ ᱮᱢ ᱪᱟᱯᱟ ᱚᱝᱠᱟ ᱡᱩᱫᱤ ᱵᱟᱠᱚ ᱮᱢ ᱫᱟᱲᱮᱣᱟᱭᱟ ᱡᱤᱱᱤᱥ ᱡᱚᱲᱟ ᱠᱚ
ᱮᱸᱰᱮᱠᱷᱟᱱ ᱫᱚ ᱧᱮᱞᱚᱜᱚᱜᱼᱟ ᱡᱮ ᱵᱟᱝᱢᱟ ᱢᱟᱱᱮ ᱡᱟᱶᱟᱭ ᱚᱲᱟᱜ ᱥᱮᱱ ᱠᱟᱛᱮ ᱦᱚᱸ ᱩᱱᱤ ᱫᱚ ᱠᱟᱛᱷᱟ ᱠᱚ ᱟᱸᱡᱚᱢ ᱞᱟᱜᱟᱣᱟᱭᱟ ᱥᱮ ᱚᱱᱟ ᱠᱚᱜᱮ ᱠᱚ ᱢᱮᱛᱟ ᱟᱭᱟ ᱡᱮ ᱵᱟᱝ ᱢᱟ ᱱᱚᱝᱠᱟ ᱱᱚᱝᱠᱟ ᱱᱩᱭ ᱴᱷᱮᱡ ᱫᱚ ᱵᱟᱹᱱᱩᱜᱼᱟ ᱥᱮ ᱵᱟᱠᱚ ᱮᱢ ᱫᱟᱲᱮ ᱟᱠᱟᱫ ᱵᱚᱱᱟ ᱪᱮᱫ ᱞᱮᱠᱟ ᱜᱤ ᱚᱱᱠᱟ ᱠᱚ ᱟᱸᱡᱚᱢ ᱟᱠᱟᱱ ᱜᱮᱭᱟ ᱥᱮ
ᱦᱮᱸ ᱟᱸᱡᱚᱢ ᱫᱚ ᱟᱸᱡᱚᱢ ᱵᱟᱲᱟ ᱟᱠᱟᱱᱟ ᱱᱚᱜᱼᱚ ᱱᱚᱝᱠᱟ ᱫᱚ ᱠᱟᱛᱷᱟ ᱠᱚᱫᱚ
ᱛᱚ ᱚᱱᱠᱟ ᱞᱮᱠᱟ ᱫᱚ ᱡᱩᱫᱤ ᱚᱱᱟ ᱠᱚ ᱮᱯᱮᱢ ᱪᱟᱯᱟᱞ ᱜᱮ ᱞᱟᱦᱟ ᱡᱟᱸᱦᱟᱸ ᱞᱮᱠᱟ ᱩᱱᱟᱹᱜ ᱡᱟᱥᱛᱤ ᱫᱚ ᱵᱟᱝ ᱛᱟᱦᱮᱸ ᱠᱟᱱ ᱛᱟᱵᱚᱱᱟ ᱚᱱᱠᱟ ᱞᱮᱠᱟ ᱜᱮ ᱡᱩᱫᱤ ᱚᱱᱟ ᱠᱚᱫᱚ ᱵᱚ ᱠᱚᱢ ᱤᱫᱤ ᱞᱮᱠᱷᱟᱱ ᱥᱮ ᱢᱟᱱᱮ ᱚᱝᱠᱟ ᱞᱮᱠᱟ ᱮᱴᱠᱮ ᱴᱚᱬᱮ ᱫᱚ ᱟᱠᱚ ᱠᱚᱣᱟᱜ ᱜᱮ ᱵᱟᱝ ᱦᱩᱭ ᱠᱚᱜᱼᱟ
ᱦᱮᱸ ᱟᱹᱰᱤ ᱱᱟᱯᱟᱭ ᱠᱚᱜᱼᱟ
ᱟᱪᱪᱷᱟ
ᱴᱷᱤᱠ ᱜᱮᱭᱟ ᱜᱚᱝᱠᱮ ᱛᱟᱦᱞᱮ ᱟᱹᱰᱤ ᱜᱷᱟᱹᱲᱤᱡ ᱜᱟᱞᱢᱟᱨᱟᱣ ᱦᱩᱭ ᱮᱱᱟ ᱟᱨ ᱡᱩᱫᱤ ᱱᱚᱝᱠᱟ ᱥᱚᱢᱚᱭ ᱠᱚ ᱧᱟᱢᱚᱜᱼᱟ ᱟᱨᱚ ᱱᱚᱝᱠᱟ ᱜᱟᱞᱢᱟᱨᱟᱣ ᱦᱩᱭᱩᱜᱼᱟ ᱟᱵᱚ ᱥᱟᱶᱛᱟ ᱥᱚᱢᱟᱡ ᱞᱤᱭᱮ ᱴᱷᱤᱠ ᱜᱮᱭᱟ ᱛᱟᱞᱮ ᱟᱹᱵᱤᱱ ᱥᱟᱞᱟᱜ ᱜᱟᱞᱢᱟᱨᱟᱣ ᱠᱟᱛᱮᱫ ᱟᱰᱤ ᱵᱮᱥ ᱜᱮᱞᱤᱧ ᱵᱩᱡᱷᱟᱹᱣ ᱠᱮᱭᱟ ᱛᱟᱦᱞᱮ ᱥᱟᱜᱩᱱ ᱧᱤᱫᱟᱹ ᱫᱚᱦᱚ ᱠᱮᱫᱟᱞᱤᱧ ᱛᱟᱦᱞᱮ ᱢᱟ
ᱦᱳᱭ ᱦᱳᱭ ᱴᱷᱤᱠ ᱜᱮᱭᱟ ᱢᱟ